ᱦᱮᱞᱳᱣ ᱦᱮᱸ ᱡᱚᱦᱟᱨ ᱜᱮ ᱜᱚᱝᱠᱮ
ᱦᱳᱭ ᱡᱚᱦᱟᱨ ᱡᱚᱦᱟᱨ
ᱟᱫᱚ ᱪᱮᱫ ᱠᱚᱫᱚ ᱵᱮᱱ ᱪᱤᱠᱟᱹᱭ ᱫᱟ?
ᱪᱮᱫ ᱦᱚᱸ ᱵᱟᱝ ᱜᱚᱝᱠᱮ ᱱᱚᱜᱼᱚᱭ ᱫᱟᱠᱟ ᱠᱚ ᱡᱚᱢ ᱵᱟᱲᱟ ᱛᱮᱼᱼ
ᱜᱤᱛᱤᱡ ᱵᱟᱲᱟ ᱦᱩᱭᱩᱜᱼᱟ ᱢᱮᱱᱛᱮ ᱟᱫᱚ ᱠᱟᱹᱴᱤᱡ ᱴᱟᱥ ᱠᱚ ᱵᱟᱝ ᱯᱩᱨᱟᱹᱣ ᱠᱟᱱᱟ ᱛᱚ᱾ ᱚᱱᱟ ᱠᱚᱜᱮ ᱯᱩᱨᱟᱹ ᱦᱳᱭᱳᱜ
ᱟᱪᱪᱷᱟ ᱟᱪᱪᱷᱟ, ᱟᱫᱚ ᱜᱚᱝᱠᱮ ᱱᱟᱯᱟᱭ ᱵᱟᱲᱟ ᱜᱮᱛᱚ?
ᱦᱮᱸ ᱜᱚᱝᱠᱮ ᱱᱟᱯᱟᱭ ᱵᱟᱲᱟᱜ ᱜᱮ ᱟᱵᱤᱱ ᱫᱚ?
ᱦᱮᱸ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮᱭᱟ᱾ ᱟᱫᱚ ᱟᱯᱮ ᱥᱮᱱ ᱫᱚ ᱫᱟᱜ ᱮᱫᱟᱭ ᱥᱮ ᱵᱟᱝ ᱜᱮ? ᱦᱮᱸ ᱜᱚᱝᱠᱮ
ᱦᱮᱸ ᱱᱤᱛᱚᱜ ᱫᱚ ᱵᱟᱭ ᱫᱟᱜ ᱮᱫᱟ ᱥᱮᱛᱟᱜ ᱮ ᱫᱟᱜ ᱞᱮᱫ ᱛᱟᱦᱮᱸᱱ ᱱᱤᱛᱚᱜ ᱫᱚ ᱟᱥᱳᱲ ᱠᱟᱫᱟ ᱱᱟᱜ ᱟᱯᱮ ᱥᱮᱱ ᱫᱚ?
ᱦᱮᱸ ᱜᱚᱝᱠᱮ ᱟᱞᱮ ᱥᱮᱱ ᱦᱚᱸ ᱚᱱᱠᱟ ᱜᱮ᱾ ᱱᱤᱛᱳᱜ ᱫᱚ ᱵᱟᱭ ᱫᱟᱜ ᱮᱫᱟ ᱥᱮᱛᱟᱜ ᱮ ᱫᱟᱜ ᱞᱮᱫᱟ ᱱᱟᱜ ᱟᱨ ᱫᱤᱱ ᱪᱟᱨ ᱟᱫᱚ ᱢᱟᱱᱮ ᱠᱟᱹᱡ ᱠᱟᱹᱡ ᱮ ᱡᱚᱨᱚ ᱱ ᱞᱮᱫ ᱛᱟᱦᱮᱸᱫ, ᱦᱳᱭ ᱦᱳᱭ ᱥᱤᱥᱤᱨ ᱫᱟᱜ ᱞᱮᱠᱟ ᱡᱚᱨᱚ ᱞᱮᱫᱟᱭ᱾
ᱟᱪᱪᱷᱟ ᱟᱪᱪᱷᱟ᱾
ᱟᱫᱚ ᱞᱤᱧ ᱢᱮᱱ ᱫᱟ ᱜᱚᱝᱠᱮᱼᱼ ᱢᱤᱫ ᱴᱟᱝ ᱡᱟᱦᱟ ᱱᱟᱜ ᱥᱟᱛᱟᱢ ᱪᱮᱛᱟᱱ ᱞᱟᱝ ᱨᱚᱯᱚᱲ ᱞᱮᱱ ᱠᱷᱟᱱ ᱪᱮᱫ ᱞᱮᱠᱟ ᱜᱟᱱ ᱠᱚᱜ ᱠᱮᱭᱟ?
ᱦᱮᱸ ᱜᱚᱝᱠᱮ ᱱᱚᱣᱟ ᱫᱚ ᱟᱹᱰᱤ ᱢᱚᱸᱡᱽ ᱜᱮ ᱜᱟᱱ ᱠᱚᱜ ᱠᱮᱭᱟ ᱦᱩᱸᱱᱟᱹᱝ᱾ ᱡᱟᱦᱟ ᱥᱟᱛᱟᱢ ᱪᱮᱛᱟᱱ ᱨᱮ ᱨᱚᱯᱚᱲ ᱞᱮᱱ ᱠᱷᱟᱱ ᱫᱚ᱾
ᱦᱮᱞᱳ ᱦᱳᱭ ᱜᱚᱝᱠᱮ ᱟᱫᱚ ᱞᱤᱧ ᱢᱮᱱ ᱦᱚᱪᱚᱭ ᱮᱫ ᱛᱟᱦᱮᱸᱫ᱾
ᱦᱮᱸ ᱜᱚᱝᱠᱮ ᱟᱸᱡᱚᱢᱼᱚᱜ ᱠᱟᱱᱟ ᱞᱟᱹᱭ ᱵᱤᱱ?
ᱦᱳᱭ ᱦᱳᱭ ᱜᱚᱝᱠᱮ ᱟᱫᱚ ᱢᱟ ᱞᱟᱹᱭ ᱛᱟᱞᱟᱝ ᱢᱮ ᱪᱮᱫ ᱪᱮᱛᱟᱱ ᱨᱮ ᱞᱟᱝ ᱨᱚᱯᱚᱲᱟ᱾ ᱚᱠᱟ ᱴᱟᱜ ᱥᱟᱛᱟᱢ ᱤᱫᱤᱭᱟᱛᱮ ᱞᱟᱝ ᱨᱚᱯᱚᱲ ᱞᱮᱱ ᱠᱷᱟᱱ ᱵᱷᱟᱹᱜ ᱠᱚᱜ ᱠᱮᱭᱟ?
ᱟᱫᱚ ᱜᱚᱝᱠᱮ ᱮᱸᱻ ᱨᱩᱣᱟᱹ ᱛᱮᱱᱟᱜ ᱱᱚᱜᱼᱚᱭ ᱱᱤᱛᱚᱜ ᱱᱟᱜ ᱥᱮᱴᱮᱨ ᱚᱜ ᱠᱟᱱ ᱛᱟᱵᱚ ᱱᱟ ᱟᱵᱚᱣᱟᱜ ᱫᱟᱸᱥᱟᱭ ᱵᱚᱸᱜᱟᱼᱼ ᱫᱟᱸᱥᱟᱭ ᱵᱚᱸᱜᱟ ᱦᱟᱸᱜ ᱟᱫᱚ ᱫᱟᱸᱥᱟᱭ ᱵᱚᱸᱜᱟ ᱵᱮᱯᱟᱨ ᱛᱮᱜᱮ ᱠᱟᱹᱴᱤᱡ ᱞᱟᱝ ᱨᱚᱯᱚᱲ ᱧᱚᱜᱚᱜᱼᱟ᱾
ᱦᱳᱭ ᱦᱳᱭ ᱜᱚᱝᱠᱮ
ᱟᱫᱚ ᱜᱚᱝᱠᱮ ᱢᱮᱱ ᱚᱪᱼᱼ ᱛᱟᱹᱞᱤᱧ ᱟᱯᱮ ᱚᱱᱛᱮ ᱫᱚ ᱢᱟᱱᱮ ᱫᱟᱸᱥᱟᱭ ᱵᱚᱸᱜᱟ ᱫᱚ ᱪᱮᱫ ᱞᱮᱠᱟ ᱦᱩᱭᱩᱜᱼᱟ?
ᱦᱮᱸ ᱜᱚᱝᱠᱮ ᱟᱞᱮ ᱱᱚᱛᱮ ᱫᱚ ᱟᱹᱰᱤ ᱡᱟᱸᱠ ᱡᱚᱢᱚᱠ ᱜᱮ ᱦᱳᱭᱳᱜᱼᱟ᱾ ᱟᱨ ᱫᱟᱸᱥᱟᱭ ᱵᱚᱸᱜᱟ ᱫᱚ ᱟᱞᱮ ᱫᱚ ᱢᱚᱸᱬᱮ ᱥᱤᱧ ᱢᱚᱸᱬᱮ ᱧᱤᱫᱟᱹ ᱦᱩᱭᱩᱜᱼᱟ? ᱟᱨ ᱡᱚᱠᱷᱚᱱ ᱟᱜ ᱫᱟᱸᱥᱟᱭ ᱫᱟᱸᱥᱟᱭ ᱵᱚᱸᱜᱟ ᱥᱮᱴᱮᱨ ᱚᱜ ᱛᱟᱵᱚᱱᱟ ᱢᱟᱱᱮ ᱡᱟᱦᱟ ᱜᱩᱨᱩ ᱜᱚᱝᱠᱮ ᱛᱟᱦᱮᱱ ᱛᱟᱞᱮᱭᱟ ᱩᱱᱤ ᱟᱡ ᱨᱮᱱ ᱪᱮᱞᱟ ᱠᱚᱭ ᱦᱚᱦᱚ ᱟᱠᱚᱣᱟ ᱡᱷᱚᱛᱚ ᱤᱱᱟᱹ ᱯᱚᱨᱮ ᱜᱟᱯᱟᱞ ᱢᱟᱨᱟᱝ ᱠᱚ ᱡᱮ ᱩᱱ ᱦᱟᱸᱜ ᱦᱮ ᱱᱚᱝᱠᱟ ᱱᱚᱝᱠᱟᱱ ᱫᱤᱱ ᱨᱮ ᱟᱵᱚᱣᱟᱜ ᱫᱟᱸᱥᱟᱭ ᱵᱚᱸᱜᱟ ᱥᱮᱴᱮᱨ ᱚᱜ ᱠᱟᱱ ᱛᱟᱵᱚᱱᱟ ᱛᱚ ᱡᱷᱚᱛᱚ ᱦᱚᱲ ᱚᱱᱟ ᱫᱤᱱ ᱦᱤᱞᱳᱜ ᱟᱯᱮ ᱭᱟᱜ ᱥᱟᱯᱟᱯ ᱠᱚ ᱯᱮ ᱥᱮᱴᱮᱨ ᱠᱚᱜᱼᱟ ᱟᱫᱚ ᱟᱫᱚ ᱡᱚᱠᱷᱚᱱ ᱫᱟᱸᱥᱟᱭ ᱵᱚᱸᱜᱟ ᱫᱤᱱ ᱥᱮᱴᱮᱨ ᱮᱱᱟ ᱡᱷᱚᱛᱚ ᱦᱚᱲ ᱟᱠᱚᱣᱟᱜ ᱥᱟᱯᱟᱯ ᱠᱚ ᱤᱫᱤ ᱟᱛᱮᱫ ᱜᱩᱨᱩ ᱜᱚᱝᱠᱮ ᱴᱷᱮᱱ ᱠᱚ ᱪᱟᱞᱟᱣ ᱮᱱᱟ ᱚᱱᱟ ᱚᱸᱰᱮ ᱠᱷᱚᱱᱚᱫᱚ ᱡᱟ ᱡᱟᱦᱟᱸᱼᱼ ᱛᱷᱟᱱ ᱵᱟᱠᱷᱟᱱ ᱱᱚᱜᱼᱚᱭ ᱡᱟᱦᱮᱨ ᱚᱱᱟ ᱠᱚᱼᱼ ᱚᱸᱰᱮ ᱠᱚ ᱥᱮᱴᱨᱮᱱ ᱛᱮ ᱟᱫᱚ ᱚᱸᱰᱮ ᱠᱚ ᱵᱚᱸᱜᱟ ᱠᱮᱫᱟ ᱟᱠᱚᱣᱟᱜ ᱥᱟᱯᱟᱵᱼᱼ ᱡᱚᱛᱚ ᱠᱚ ᱵᱚᱸᱜᱟ ᱮᱫᱟ ᱛᱚᱼᱼ ᱵᱩ ᱠᱚ ᱛᱟᱯᱚᱨᱮ ᱠᱟᱸᱥᱟ ᱨᱮᱱᱟᱜ ᱛᱷᱟᱹᱨᱤ ᱠᱚ ᱾ ᱡᱷᱚᱛᱚ ᱠᱚ ᱵᱚᱸᱜᱟᱜ ᱛᱟᱠᱚᱣᱟ ᱤᱱᱟᱹ ᱯᱚᱨᱮᱼᱼ ᱵᱚᱸᱜᱟ ᱠᱚ ᱠᱩᱞᱤ ᱠᱮᱫᱮᱫ ᱠᱚᱣᱟ ᱡᱮ ᱚᱠᱟ ᱥᱮᱱ ᱵᱚᱱ ᱪᱟᱞᱟᱣ ᱞᱮᱱᱠᱷᱟᱱ ᱵᱷᱟᱜᱤᱜᱼᱟᱼᱼ ᱟᱫᱚ ᱚᱠᱟ ᱚᱠᱟᱮᱠᱟᱱᱟᱜ ᱵᱚᱸᱜᱟ ᱠᱚ ᱞᱟᱹᱭᱟᱠᱚ ᱡᱮ ᱚᱠᱟ ᱫᱤᱠ ᱪᱟᱞᱟ ᱞᱮᱱᱠᱷᱟᱱᱼᱼ ᱵᱷᱟᱹᱜᱤᱜᱼᱟ ᱾ ᱦᱚᱸ ᱟᱫᱚ ᱚᱱᱟ ᱫᱤᱠ ᱜᱮ ᱦᱟᱜ ᱠᱚ ᱪᱟᱞᱟᱜᱼᱟ ᱦᱟᱜ ᱜᱩᱨᱩ ᱜᱚᱢᱠᱮᱭᱟᱜᱼᱼ ᱛᱮᱫ ᱦᱮᱸ ᱜᱩᱨᱩ ᱜᱚᱢᱠᱮ ᱴᱟᱜᱮ ᱟᱭᱩᱨ ᱠᱚᱶᱟ ᱟᱫᱚ ᱥᱮᱨᱮᱧ ᱛᱟᱞᱟ ᱛᱮᱜᱮ ᱜᱩᱨᱩ ᱜᱚᱢᱠᱮᱼᱼ ᱟᱹᱨᱤ ᱪᱮᱞᱟ ᱟᱭᱩᱨ ᱠᱚᱛᱮ ᱤᱫᱤ ᱠᱚᱣᱟᱭ ᱾ ᱯᱚᱱᱠᱩᱩᱴᱱᱟ ᱢᱚᱬᱮ ᱥᱤᱧ ᱢᱚᱬᱮ ᱧᱤᱫᱟᱹ ᱯᱚᱨᱮ ᱟᱫᱚ ᱞᱟᱥ ᱫᱤᱱ ᱦᱤᱞᱟᱹᱜ ᱫᱚ ᱟᱨᱦᱚᱸᱼᱼ ᱚᱠᱟ ᱨᱮᱠᱚ ᱰᱮᱨᱟ ᱟᱠᱟᱫ ᱛᱟᱦᱮ ᱚᱸᱰᱮ ᱠᱚ ᱦᱤᱡᱩᱜᱼᱟ ᱼᱼ ᱤᱱᱟᱹ ᱯᱚᱨᱮ ᱢᱟᱱᱮ ᱞᱟᱥ ᱫᱤᱱ ᱫᱚ ᱢᱟᱱᱮ ᱟᱛᱳ ᱨᱮᱱᱟᱜ ᱠᱚᱼᱼ ᱫᱟᱸᱥᱟᱭᱟ ᱟᱛᱩ ᱨᱮ ᱠᱚ ᱫᱟᱸᱥᱟᱭ ᱯᱚᱨᱮ ᱟ ᱠᱚ ᱦᱤᱡᱩᱜᱼᱟ ᱾ ᱟᱫᱚ ᱜᱚᱢᱠᱮ ᱟᱯᱮ ᱥᱮᱫ ᱫᱚ ᱪᱮᱫ ᱞᱮᱠᱟ?
ᱦᱮᱸ ᱜᱚᱝᱠᱮ ᱟᱞᱮ ᱥᱮᱱ ᱦᱚᱸ ᱚᱱᱠᱟ ᱜᱮ ᱦᱩᱭᱩᱜᱼᱟ ᱡᱟᱦᱟᱸᱞᱮᱠᱟ ᱵᱮᱱ ᱞᱟᱹᱭ ᱠᱮᱫᱟ ᱟᱸᱜ ᱢᱚᱬᱮ ᱥᱤᱧ ᱢᱚᱬᱮ ᱧᱤᱫᱟᱹ ᱜᱮ ᱫᱟᱸᱥᱟᱭ ᱯᱟᱞᱚᱱ ᱦᱩᱭᱩᱜᱼᱟ ᱾ ᱡᱟᱦᱟᱸ ᱞᱮᱠᱟ ᱟᱵᱤᱱ ᱵᱤᱱ ᱞᱟᱹᱭ ᱠᱮᱫᱟ ᱜᱩᱨᱩ ᱜᱚᱝᱠᱮ ᱟᱡᱨᱤᱱ ᱪᱮᱞᱟᱣᱼᱼ ᱦᱚᱸ ᱠᱚᱣᱟ ᱡᱮ ᱵᱟᱝᱟ ᱚᱱᱛᱮ ᱢᱤᱫ ᱼᱼ ᱥᱫ ᱜ ᱜᱟᱯᱟᱞᱢᱟᱨᱟᱣ ᱡᱮ ᱛᱤᱥ ᱦᱚᱸ ᱟᱵᱚᱣᱟᱜᱼᱼ ᱫᱟᱸᱥᱟᱭ ᱯᱚᱨᱚᱵᱽ ᱨᱮᱱᱟᱜ ᱥᱮᱴᱮᱨᱚᱜ ᱠᱟᱱ ᱛᱟᱵᱚᱱᱟᱼᱼ ᱚᱱᱟ ᱫᱟᱸᱥᱟᱭ ᱯᱚᱨᱚᱵᱽ ᱞᱟᱦᱟ ᱨᱮ ᱟᱠᱚ ᱠᱚᱼᱼ ᱠᱟᱹᱴᱤᱡ ᱠᱚ ᱜᱟᱯᱟᱞ ᱢᱟᱨᱟᱣ ᱡᱚᱝᱟ ᱪᱮᱫ ᱞᱮᱠᱟ ᱪᱮᱫ ᱞᱮᱠᱟ ᱤᱭᱟᱹ ᱞᱮᱠᱷᱟᱱ ᱱᱤᱭᱟᱹ ᱫᱷᱟ ᱫᱚ ᱵᱷᱟᱹᱜᱤᱜᱼᱟ ᱟᱨ ᱤᱭᱟᱹᱜᱼᱟ ᱚᱱᱠᱟ ᱼᱼ ᱟᱫᱚ ᱛᱤᱥᱟᱹᱜ ᱫᱟᱸᱥᱟᱭ ᱥᱮᱴᱮᱨᱚᱜ ᱛᱟᱵᱚᱱ ᱦᱟᱸᱜ ᱡᱚᱛᱚ ᱦᱚᱲ ᱠᱚᱨᱮᱱᱼᱼ ᱜᱩᱨᱩ ᱜᱚᱢᱠᱮ ᱠᱚ ᱟᱡ ᱟᱨ ᱜᱩᱨᱩ ᱜᱚᱢᱠᱮ ᱨᱮᱱ ᱪᱮᱞᱟ ᱠᱚ ᱡᱷᱚᱛᱚ ᱠᱚ ᱥᱮᱴᱮᱨᱚᱜ ᱛᱮᱼᱼ ᱮᱸᱫ ᱟᱠᱚᱣᱟᱜ ᱥᱟᱯᱟᱵ ᱠᱚ ᱦᱟᱛᱚᱵᱼᱼ ᱟᱹᱜᱩᱛᱮᱫ ᱡᱚᱛᱚ ᱠᱚ ᱥᱮᱴᱮᱨᱚᱜ ᱛᱮ ᱟᱫᱚ ᱵᱚᱸᱜᱟ ᱵᱩᱨᱩ ᱱᱟᱜ ᱠᱚ ᱠᱩᱞᱤ ᱠᱚᱣᱟ ᱱᱟᱜᱼᱼ ᱪᱮᱫ ᱞᱮᱠᱟ ᱵᱤᱱ ᱞᱟᱹᱭ ᱠᱮᱫᱟ ᱚᱱᱮ ᱚᱱᱠᱟᱟᱜ ᱜᱮ ᱡᱷᱚᱛᱚᱼᱼ ᱦᱳᱭ
ᱚ ᱟᱪᱪᱷᱟ ᱟᱪᱪᱷᱟ
ᱟᱹᱰᱤ ᱱᱟᱯᱟᱭ ᱜᱮ ᱛᱚ ᱾ ᱟᱫᱚ ᱜᱚᱢᱠᱮ ᱞᱟᱹᱭ ᱫᱟᱞᱤᱧ ᱟᱹᱵᱤᱱ ᱫᱟᱥᱟᱭ ᱵᱤᱱ ᱪᱟᱞᱟᱣ ᱵᱟᱲᱟ ᱠᱟᱱᱟ ᱥᱮ ᱵᱟᱝ?
ᱦᱮᱸ ᱜᱚᱝᱠᱮ ᱪᱟᱞᱟᱣ ᱫᱚ ᱪᱟᱞᱟᱣ ᱵᱟᱲᱟ ᱦᱩᱭ ᱟᱠᱟᱱ ᱜᱮᱭᱟ ᱟᱫᱚ ᱱᱤᱛᱚᱜ ᱫᱚ ᱩᱱᱟᱹᱜ ᱫᱚ ᱵᱟᱝ ᱪᱟᱞᱟᱣ ᱵᱟᱲᱟ ᱦᱩᱭᱩᱜ ᱠᱟᱱᱟ ᱱᱤᱛᱚᱜ ᱫᱚ ᱦᱩᱭᱩᱜ ᱠᱟᱱᱟ ᱛᱚ ᱟᱨ ᱟᱸᱼᱼ ᱦᱟᱯᱲᱟᱢ ᱠᱚ ᱦᱚᱸ ᱚᱱᱠᱟ ᱠᱚ ᱡᱟᱦᱟᱸᱭ ᱢᱟᱱᱮ ᱜᱩᱨᱩ ᱠᱚᱼᱼ ᱛᱟᱦᱮᱸ ᱠᱟᱱᱟ ᱠᱚ ᱩᱱᱠᱩ ᱠᱚ ᱦᱚᱸᱼᱼ ᱟᱹᱰᱤ ᱜᱟᱱ ᱠᱚ ᱩᱢᱮᱨ ᱡᱟᱣᱟᱭ ᱱᱟᱼᱼ ᱟᱨ ᱱᱤᱛᱚᱜ ᱨᱤᱱᱼᱼ ᱟᱵᱚ ᱨᱮᱱ ᱱᱟᱣᱟ ᱜᱤᱫᱽᱨᱟᱹ ᱠᱚᱢᱟ ᱞᱟᱹᱭ ᱵᱟᱲᱟ ᱠᱚ ᱨᱮᱦᱚᱸ ᱱᱤᱛᱚᱜ ᱵᱟᱠᱚ ᱪᱟᱞᱟᱜ ᱠᱟᱱᱟ ᱾ ᱛᱚ ᱟᱵᱚᱣᱟᱜ ᱱᱚᱣᱟ ᱠᱚᱼᱼ ᱢᱚᱱᱮᱜ ᱠᱟᱱᱟ ᱟᱨ ᱟᱫᱽ ᱤᱫᱤᱜ ᱠᱟᱱᱟ ᱱᱟᱦᱱᱟᱜ ᱪᱮᱫᱟᱜ ᱥᱮ ᱱᱩᱠᱩ ᱡᱩᱫᱤ ᱟᱵᱚᱨᱮᱱ ᱱᱤᱛᱚᱜ ᱨᱮᱱ ᱡᱩᱣᱟᱹᱱ ᱠᱚᱼᱼ ᱡᱩᱫᱤ ᱠᱚ ᱪᱟᱞᱟᱣ ᱠᱚᱜ ᱠᱮᱭᱟ ᱛᱟᱦᱚᱞᱮ ᱴᱷᱤᱠ ᱠᱚᱜ ᱠᱮᱭᱟ ᱱᱩᱠᱩ ᱢᱟ ᱥᱮᱬᱟ ᱥᱮᱱ ᱜᱮᱼᱼ ᱠᱳᱱᱳ ᱢᱚᱱᱚᱡᱳᱜᱽ ᱵᱟᱠᱚ ᱮᱢ ᱮᱫᱟᱼᱼ
ᱦᱳᱭ ᱜᱚᱝᱠᱮ, ᱱᱚᱣᱟ ᱫᱚ ᱟᱹᱰᱤ ᱴᱷᱤᱠ ᱠᱟᱛᱷᱟ ᱜᱮᱵᱮᱱ ᱞᱟᱹᱭ ᱟᱠᱟᱫᱟ ᱡᱮᱢᱚᱱ ᱱᱤᱛᱚᱜ ᱨᱮᱱ ᱡᱩᱣᱟᱹᱱ ᱠᱚ ᱫᱚᱼᱼ ᱦᱚᱸᱻ ᱢᱟᱱᱮ ᱵᱟᱠᱚ ᱪᱟᱞᱟᱜ ᱠᱟᱱᱟ ᱱᱚᱣᱟ ᱠᱚᱫᱚ ᱢᱟᱱᱮ ᱩᱱᱟᱹᱜ ᱤᱱᱴᱟᱨᱮᱥᱴ ᱢᱟᱱᱮ ᱩᱱᱟᱹᱜᱼᱼ ᱡᱮᱢᱚᱱ ᱦᱟᱸᱜ ᱱᱚᱜᱼᱚᱭᱼᱼ ᱦᱟᱯᱮᱱ ᱫᱤᱱ ᱨᱮ ᱠᱤᱱᱛᱩ ᱱᱚᱣᱟ ᱠᱚᱫᱚ ᱡᱟᱱᱟᱢ ᱠᱟᱱᱟ। ᱟᱵᱚᱣᱟᱜᱼᱟ ᱤᱬᱤᱡ ᱠᱟᱜ ᱠᱟᱱ
ᱦᱳᱭ ᱦᱳᱭ ᱜᱚᱝᱠᱮ। ᱟᱫᱚ ᱜᱚᱝᱠᱮ ᱱᱚᱣᱟ ᱠᱚ ᱚᱱᱮ ᱪᱮᱫ ᱞᱮᱠᱟ ᱛᱮ ᱟᱵᱚ ᱵᱚ ᱚᱸᱼᱼ ᱡᱳᱜᱟᱱ ᱡᱚᱛᱚᱱ ᱫᱟᱲᱮᱭᱟᱜᱼᱟ ᱚᱱᱟ ᱨᱮᱱᱟᱜ ᱠᱟᱹᱴᱤᱡ ᱡᱩᱫᱤ ᱵᱤᱱᱼᱼ ᱦᱮᱸ ᱞᱟᱹᱭ ᱧᱚᱜ ᱞᱮᱠᱷᱟᱱ ᱛᱟᱦᱚᱞᱮ ᱵᱷᱟᱹᱜᱤ ᱠᱚᱜ ᱠᱮᱭᱟ।
ᱦᱮᱸ ᱜᱚᱝᱠᱮ ᱟᱫᱚ ᱱᱚᱣᱟ ᱢᱟ ᱟᱵᱚᱼᱼ ᱥᱮᱨᱢᱟ ᱨᱮ ᱢᱤᱫ ᱫᱷᱟᱣ ᱫᱚ ᱦᱩᱭᱩᱜ ᱛᱟᱵᱚᱱᱟ ᱫᱟᱸᱥᱟᱭ ᱯᱚᱨᱚᱵᱽ ᱦᱩᱭᱩᱜᱼᱟ। ᱟᱫᱚ ᱩᱱ ᱥᱚᱢᱚᱭ ᱡᱩᱫᱤ ᱟᱵᱚ ᱵᱟᱵᱚ ᱤᱭᱟᱹᱭᱟ ᱛᱟᱦᱚᱞᱮ ᱠᱷᱟᱱ ᱫᱚᱼᱼ ᱟᱸ ᱡᱟᱦᱟᱸ ᱫᱟᱸᱥᱟᱭᱼᱼ ᱦᱮᱸ ᱥᱮᱨᱮᱧ ᱠᱚ ᱢᱮᱱᱟᱜ ᱟ ᱦᱟᱸᱜ ᱟᱪᱪᱷᱟ ᱱᱚᱣᱟ ᱡᱟᱦᱟᱸ ᱫᱟᱸᱥᱟᱭ ᱛᱟᱵᱚᱱ ᱫᱟᱸᱥᱟᱭ ᱯᱚᱨᱚᱵᱽᱼᱼ ᱱᱚᱣᱟ ᱫᱚ ᱟᱵᱚ ᱫᱚ ᱥᱮᱨᱮᱧ ᱛᱟᱞᱟ ᱛᱮᱜᱮ ᱵᱚᱱ ᱤᱭᱟᱹᱭᱟ।
ᱡᱩᱫᱤ ᱵᱟᱵᱚᱱ ᱠᱚᱨᱟᱣ ᱠᱷᱟᱱ ᱤᱭᱟᱹᱫᱟ ᱛᱟᱦᱞᱮ ᱟᱵᱚ ᱫᱚ ᱱᱚᱣᱟ ᱥᱮᱨᱮᱧ ᱠᱚᱫᱚ ᱵᱚᱱᱼᱼ ᱦᱤᱲᱤᱧᱟ।
ᱦᱳᱭ ᱜᱚᱝᱠᱮ ᱴᱷᱤᱠ ᱜᱮ ᱵᱤᱱ ᱞᱟᱹᱭ ᱟᱠᱟᱫᱟ ᱟᱵᱚ ᱡᱩᱫᱤ ᱱᱚᱣᱟ ᱟᱵᱚ ᱡᱩᱫᱤ ᱵᱟᱵᱚᱼᱼ ᱵᱟᱵᱚ ᱪᱚᱨᱪᱟᱭᱟ ᱛᱟᱦᱚᱞᱮ ᱠᱷᱟᱱ ᱫᱚᱼᱼ ᱦᱤᱲᱤᱧ ᱤᱫᱤᱭ ᱟᱵᱚᱱ ᱱᱚᱣᱟ ᱠᱚᱫᱚ।
ᱦᱳᱭ ᱜᱚᱢᱠᱮ ᱦᱳᱭ ᱟᱫᱚ ᱜᱚᱝᱠᱮ ᱱᱚᱣᱟ ᱫᱟᱸᱥᱟᱭ ᱯᱚᱨᱚᱵ ᱵᱟᱫ ᱠᱟᱛᱮ ᱟᱯᱮ ᱚᱱᱛᱮ ᱪᱮᱫ ᱯᱚᱨᱚᱵ ᱠᱚ ᱟᱨᱦᱚᱸ ᱦᱩᱭᱩᱜ ᱜᱮᱭᱟ।
ᱦᱮᱸ ᱜᱚᱝᱠᱮ, ᱱᱚᱣᱟ ᱫᱟᱸᱥᱟᱭ ᱯᱚᱨᱚᱵᱽ ᱵᱟᱫ ᱠᱟᱛᱮᱫ ᱟᱞᱮ ᱚᱱᱛᱮ ᱫᱚ ᱟᱨᱦᱚᱸ ᱟᱭᱢᱟ ᱜᱚᱴᱟᱝ ᱯᱚᱨᱚᱵᱽ ᱠᱚ ᱦᱩᱭᱩᱜ ᱜᱮᱭᱟ ᱟᱵᱚᱼᱼ ᱡᱟᱦᱟᱸᱼᱼ ᱟᱵᱚ ᱥᱟᱶ ᱱᱚᱣᱟ ᱥᱟᱱᱛᱟᱲ ᱥᱟᱶᱛᱟ ᱨᱮ ᱡᱟᱦᱟᱸ ᱛᱤᱱᱟᱹᱜ ᱜᱮ ᱯᱚᱨᱚᱵᱽ ᱢᱮᱱᱟᱜᱼᱟ ᱱᱟᱦᱟᱸᱜ ᱚᱱᱟ ᱡᱚᱛᱚ ᱠᱚᱣᱟᱜ ᱜᱮ ᱦᱩᱭᱩᱜᱼᱟ। ᱞᱟᱹᱭ ᱜᱟᱱᱚᱜᱼᱟ ᱱᱚᱜᱼᱚᱭ ᱱᱟᱸᱜ ᱵᱷᱟᱫᱚᱨ ᱵᱚᱸᱜᱟ ᱥᱮᱴᱮᱨᱚᱜ ᱠᱟᱱᱟ ᱫᱟᱸᱥᱟᱭ ᱵᱚᱸᱜᱟ ᱥᱮᱴᱮᱨᱚᱜ ᱠᱟᱱᱟ ᱱᱟᱦᱟᱜ ᱫᱟᱸᱥᱟᱭ ᱵᱚᱸᱜᱟ ᱤᱱᱟᱹ ᱯᱚᱨ ᱤᱱᱟᱯᱚᱨᱮ ᱥᱚᱨᱦᱟᱭ ᱵᱚᱸᱜᱟ ᱤᱱᱟᱹ ᱯᱚᱨᱮ ᱱᱟᱦᱟᱸᱜ ᱦᱳᱭ ᱢᱟᱱᱮᱼᱼ ᱡᱷᱚᱛᱚ ᱨᱚᱠᱚᱢᱟᱜ ᱜᱮ ᱯᱟᱞᱚᱱ ᱦᱩᱭᱩᱜ ᱛᱟᱵᱚᱱᱟ ᱦᱟᱸᱜ ᱡᱟᱦᱟᱸ ᱛᱤᱱᱟᱹᱜ ᱛᱤᱱᱟᱹᱜ ᱜᱮ ᱟᱵᱚᱣᱟᱜ ᱢᱮᱱᱟᱜ ᱟᱠᱟᱫ ᱛᱟᱵᱚᱱᱟ ᱟᱹᱨᱤᱪᱟᱹᱞᱤ ᱠᱚᱨᱮᱱᱟᱜ ᱡᱷᱚᱛᱚ ᱨᱚᱠᱚᱢᱟᱜ ᱜᱮ
ᱦᱳᱭ
ᱟᱫᱚ ᱜᱚᱝᱠᱮ ᱟᱯᱮᱥᱮᱱ ᱫᱚ ᱯᱟᱞᱚᱱ ᱵᱟᱲᱟ ᱦᱩᱭᱩᱜ ᱟᱥᱮ ᱵᱟᱝᱼᱟ?
ᱦᱮᱸ ᱜᱚᱝᱠᱮ ᱟᱞᱮ ᱥᱮᱱ ᱦᱚᱸ ᱯᱟᱞᱚᱱ ᱵᱟᱲᱟ ᱦᱩᱭᱩᱜᱼᱟ ᱾ ᱡᱷᱚᱛᱚ ᱨᱚᱠᱚᱢᱟᱜ ᱤᱭᱟᱹ ᱟᱞᱮ ᱥᱮᱱ ᱦᱚᱸ ᱯᱟᱞᱚᱱ ᱵᱟᱲᱟᱭ ᱦᱩᱭᱩᱜᱼᱟ ᱱᱚᱜᱼᱚᱭ ᱱᱟᱦᱟᱜ ᱧᱮᱞ ᱱᱤᱛᱚᱜ ᱫᱟᱸᱥᱟᱭ ᱵᱚᱸᱜᱟ ᱥᱮᱴᱮᱨ ᱨᱮᱱᱟᱜ ᱡᱟᱦᱟᱸ ᱞᱮᱠᱟ ᱵᱤᱱ ᱞᱟᱹᱭ ᱦᱚᱪᱚ ᱠᱮᱫᱟ ᱥᱮᱴᱮᱨᱚᱜ ᱞᱟᱹᱜᱤᱫ ᱦᱟᱸᱜ ᱫᱟᱸᱥᱟᱭ ᱵᱚᱸᱜᱟ ᱦᱚᱸ ᱠᱚᱨᱟᱣ ᱦᱩᱭᱩᱜᱼᱟ, ᱛᱟᱯᱚᱨᱮ ᱮᱴᱟᱜ ᱛᱮ ᱮᱢᱟᱱ ᱛᱮᱢᱟᱱ ᱨᱮᱱᱟᱜ ᱯᱚᱨᱚᱵᱽ ᱦᱚᱸ ᱢᱮᱱᱟᱜ ᱟᱠᱟᱜ ᱜᱮ ᱛᱟᱵᱚᱱᱟ ᱟᱵᱚ ᱢᱟ ᱵᱟᱨᱚ ᱡᱟᱦᱟᱸ ᱠᱚ ᱞᱟᱹᱭ ᱫᱟᱠᱚ ᱵᱟᱨᱚ ᱥᱮᱨᱢᱟ ᱨᱮ ᱛᱮᱨᱚ ᱯᱟᱨᱵᱚᱱ ᱢᱮᱱᱟᱜ ᱟᱠᱟᱫ ᱛᱟᱵᱚᱱᱟ ᱠᱟᱛᱷᱟ ᱨᱮᱜᱮ ᱢᱮᱱᱟᱜ ᱟᱠᱟᱫᱟ, ᱟᱫᱚ ᱵᱟᱝ ᱤᱭᱟᱹ ᱞᱮᱠᱷᱟᱱ ᱛᱚ ᱵᱟᱝ ᱜᱟᱱᱚᱜ ᱠᱟᱱᱟ ᱾
ᱦᱳᱭ ᱦᱳᱭ ᱜᱚᱝᱠᱮ ᱡᱟᱦᱟᱸᱵᱤᱱ ᱞᱟᱹᱭ ᱠᱮᱫᱟ ᱵᱟᱨᱚ ᱢᱟᱥ ᱥᱮᱨᱣᱟᱨᱮ ᱛᱮᱨᱚ ᱯᱟᱨᱵᱚᱱ ᱚᱱᱟ ᱫᱚ ᱟᱹᱰᱤ ᱴᱷᱤᱠ ᱠᱟᱛᱷᱟ ᱵᱤᱱ ᱞᱟᱹᱭ ᱦᱚᱪᱚ ᱠᱟᱫᱟ ᱾ ᱦᱮᱞᱳ ᱦᱮᱞᱳ ᱦᱮᱞᱳ ᱾ ᱦᱮᱸ ᱦᱮᱸ ᱜᱚᱢᱠᱮ ᱞᱟᱹᱭ ᱵᱤᱱ ᱾ ᱦᱳᱭ ᱚᱠᱟᱨᱮ ᱞᱟᱝ ᱛᱟᱦᱮᱸ ᱠᱟᱱᱟ ᱡᱮᱱᱚ ᱠᱮᱣ ᱢᱟᱱᱮ ᱟᱸ ᱟᱯᱮ ᱥᱮᱫ ᱫᱚ ᱯᱟᱨᱵᱚᱱ ᱠᱚ ᱯᱚᱨᱚᱵᱽ ᱠᱚ ᱯᱟᱛᱟ ᱠᱚ ᱦᱩᱭᱩᱜ ᱟ ᱥᱮ ᱵᱟᱝ?
ᱦᱮᱸ ᱜᱚᱝᱠᱮ ᱟᱞᱮ ᱥᱮᱫ ᱫᱚ ᱦᱩᱭᱩᱜᱼᱟ ᱾ ᱡᱚᱛᱚᱠᱩᱣᱟᱜ ᱜᱮ ᱦᱩᱭᱩᱜᱼᱟ ᱟᱵᱚ ᱡᱟᱦᱟᱸ ᱥᱟᱱᱛᱟᱲ ᱥᱟᱶᱛᱟ ᱡᱚᱛᱚ ᱨᱚᱠᱚᱢ
ᱟᱪᱪᱷᱟ ᱾ ᱦᱮᱸ ᱜᱚᱢᱠᱮ ᱟᱹᱰᱤ ᱜᱟᱱ ᱜᱮ